ᱦᱮᱸ ᱜᱚᱢᱠᱮ ᱟᱸᱡᱚᱢ ᱧᱟᱢ ᱫᱟᱢ
ᱦᱮᱸ ᱟᱸᱡᱚᱢ ᱧᱟᱢᱚᱜ ᱠᱟᱱᱟ ᱡᱚᱦᱟᱨ ᱜᱮ ᱜᱚᱝᱠᱮ
ᱟᱹᱞᱤᱧ ᱦᱚᱞᱤᱧ ᱟᱸᱡᱚᱢ ᱧᱟᱢᱮᱫ ᱛᱮᱵᱮᱱᱟ ᱜᱚᱝᱠᱮ ᱛᱟᱦᱚᱞᱮ ᱡᱚᱦᱟᱨ ᱜᱮ ᱢᱟ ᱦᱮᱸ
ᱡᱚᱦᱟᱨ ᱜᱮ ᱡᱚᱢ ᱵᱟᱲᱟ ᱠᱚ ᱦᱩᱭᱱᱟ
ᱦᱮᱸ ᱜᱚᱝᱠᱮ ᱡᱚᱢ ᱵᱟᱲᱟ ᱠᱚᱫᱚ ᱦᱩᱭᱱᱟ
ᱚ ᱦᱮᱸᱻ ᱟᱹᱞᱤᱧ ᱦᱚᱞᱤᱧ ᱡᱚᱢ ᱵᱟᱲᱟ ᱠᱮᱫ ᱜᱮᱭᱟ ᱟᱨᱠᱤ
ᱦᱳ ᱚ।
ᱜᱚᱝᱠᱮ ᱛᱟᱦᱞᱮ ᱨᱚᱦᱚᱭ ᱠᱟᱹᱢᱤ ᱫᱚ ᱛᱤᱱᱟᱹᱜ ᱫᱷᱟᱵᱤᱡ ᱵᱤᱱ ᱪᱤᱠᱟᱹ ᱠᱮᱫᱟ
ᱟᱫᱚ ᱜᱚᱝᱠᱮ ᱨᱚᱦᱚᱭ ᱫᱚᱻ ᱮᱠᱷᱚᱱ ᱫᱚ ᱟᱣᱨᱤ ᱮᱛᱚᱦᱚᱵ ᱦᱩᱭᱩᱜᱼᱟ ᱟᱫᱚ ᱥᱮᱨᱢᱟ ᱡᱟᱹᱲᱤ ᱜᱮ ᱠᱚᱭᱚᱜ ᱦᱩᱭ ᱟᱠᱟᱱᱟ ᱡᱮ ᱡᱮᱢᱚᱱ ᱠᱚᱫᱚ ᱠᱚ ᱮᱛᱚᱦᱚᱵ ᱛᱟᱞᱮᱭᱟ ᱢᱟᱱᱮ ᱞᱟᱛᱟᱨ ᱥᱮᱱ ᱫᱟᱜ ᱨᱟᱠᱟᱵ ᱟᱹᱜᱩ ᱠᱟᱛᱮᱫ ᱟᱨᱠᱤ ᱟᱨ ᱟᱯᱮ ᱫᱚ ᱟᱯᱮ ᱫᱚ
ᱠᱮ ᱱᱚᱣᱟ ᱥᱮᱨᱢᱟ ᱡᱟᱲᱤ ᱚᱯᱮᱠᱠᱷᱟ ᱨᱮᱜᱮ ᱢᱮᱱᱟᱜ ᱞᱮᱭᱟ ᱟᱨᱠᱤ ᱵᱟᱹᱭᱦᱟᱹᱲ ᱠᱚᱫᱚ ᱫᱟᱜ ᱠᱟᱱᱟ ᱟᱫᱚ ᱨᱚᱦᱚᱭ ᱵᱟᱲᱟ ᱦᱩᱭᱩᱜ ᱠᱟᱱᱟ ᱟᱨᱠᱤ᱾ ᱟᱨᱠᱤ ᱵᱟᱹᱫ ᱫᱚ ᱱᱤᱦᱟᱹᱛ ᱜᱮ ᱵᱚᱱ ᱫᱚ ᱜᱮ ᱢᱮᱱᱟᱜ-ᱟ
ᱚ ᱚ ᱟᱪᱪᱷᱟ ᱜᱚᱝᱠᱮ ᱟᱫᱚ ᱨᱚᱦᱚᱭ ᱥᱟᱶᱛᱮ ᱥᱮᱫᱟᱜ ᱪᱮᱫ ᱠᱚᱯᱮ ᱨᱚᱦᱚᱭᱟ ᱟᱯᱮ ᱫᱚ ᱛᱟᱦᱚᱞᱮ? ᱢᱟᱱᱮ ᱡᱚᱢ ᱞᱟᱹᱜᱤᱫ ᱥᱮ ᱢᱤᱫ ᱵᱤᱛᱟᱹ ᱞᱟᱡ ᱞᱟᱹᱜᱤᱫ ᱛᱮ ᱫᱚ ᱦᱩᱲᱩ ᱯᱮ ᱨᱚᱦᱚᱭᱟ ᱥᱮ
ᱦᱮᱸ ᱦᱮᱸ ᱦᱮᱸ
ᱟᱨ ᱛᱟᱦᱚᱞᱮ ᱩᱛᱩ ᱠᱚᱫᱚ ᱪᱮᱫ ᱠᱚᱯᱮ ᱨᱚᱦᱚᱭᱟ ᱜᱚᱢᱠᱮ
ᱩᱛᱩ ᱠᱚᱫᱚ ᱨᱚᱦᱚᱭ ᱵᱟᱲᱟ ᱦᱩᱭᱩᱜᱼᱟ ᱜᱚᱢᱠᱮ ᱚᱱᱟ ᱦᱚ ᱡᱚᱢ ᱞᱟᱹᱜᱤᱫ ᱜᱮ ᱟᱨᱠᱤ ᱟᱹᱠᱷᱨᱤᱧ ᱛᱚᱢ ᱛᱮᱫᱚ ᱵᱟᱝ ᱠᱩᱸᱫᱽᱨᱤ ᱠᱚ, ᱯᱚᱴᱚᱞ ᱠᱚ, ᱵᱮᱸᱜᱟᱲ ᱠᱚ ᱟᱨᱠᱤ
ᱡᱚᱢ ᱞᱟᱹᱜᱤᱫ ᱦᱚᱛᱚ ᱢᱟᱱᱮ ᱟᱰᱤ ᱜᱮ ᱠᱟᱢᱤᱨᱮ ᱞᱟᱜᱟᱜᱼᱟ ᱥᱮ ᱦᱮᱸ ᱥᱮ ᱵᱟᱝ᱾
ᱠᱟᱹᱡ ᱜᱚᱝᱠᱮ ᱟᱹᱠᱷᱨᱤᱧ ᱧᱩᱛᱩᱢ ᱛᱮ ᱡᱩᱫᱤ ᱵᱮᱱ ᱨᱚᱦᱚᱭᱟ ᱥᱮ ᱮᱱᱠᱷᱟᱡ ᱫᱚ ᱢᱟᱱᱮ ᱦᱚᱲ ᱧᱚᱜ ᱦᱚᱲ ᱜᱮ ᱡᱟᱹᱥᱛᱤ ᱧᱚᱜ ᱠᱚ ᱞᱟᱜᱟᱜᱼᱟ, ᱟᱨᱠᱚ ᱦᱚᱲ ᱠᱚ ᱚᱲᱟᱜ ᱠᱚᱜ ᱠᱚ ᱥᱚᱴ ᱜᱮᱭᱟ ᱮ ᱠᱟᱨᱚᱱ ᱛᱮ ᱡᱚᱢ ᱞᱟᱜᱤᱫ ᱜᱮ ᱠᱟᱴᱤᱡ ᱨᱚᱦᱚᱭ ᱵᱟᱲᱟ ᱦᱩᱭ ᱠᱟᱱᱟ᱾
ᱚ ᱚ। ᱛᱳ ᱜᱚᱢᱠᱮ ᱫᱟᱜ ᱤᱭᱟᱹ ᱠᱚᱫᱚ ᱢᱟᱱᱮ ᱵᱤᱨᱼᱵᱩᱨᱩ ᱠᱚᱫᱚ ᱛᱤᱱᱟᱹᱜ ᱡᱷᱟᱹᱞ ᱜᱮᱛᱟ ᱟᱯᱮ ᱥᱮᱱ ᱟᱯᱮ ᱴᱷᱮᱱ ᱠᱷᱚᱱᱟᱜ ᱫᱚ
ᱦᱮᱸ ᱵᱤᱨ ᱠᱚᱫᱚ ᱜᱚᱢᱠᱮ ᱥᱩᱨ ᱜᱮᱛᱟ ᱞᱮᱭᱟ ᱟᱨᱠᱤ ᱵᱤᱨ ᱫᱷᱟᱨᱟ ᱨᱮᱜᱮ ᱚᱲᱟᱜ ᱛᱟᱞᱮ ᱥᱟᱨᱡᱚᱢ ᱵᱤᱨ
ᱚ ᱜᱚᱢᱠᱮ ᱢᱟ ᱱᱮᱛᱟᱨ ᱢᱟ ᱵᱤᱨ ᱵᱩᱨᱩ ᱠᱚᱨᱮ ᱢᱟ ᱫᱚᱢᱮ ᱚᱠᱚᱭ ᱤᱭᱟᱹ ᱠᱚ ᱧᱟᱢᱚᱜ ᱠᱟᱱᱟ ᱛᱚ ᱩᱛᱩ ᱠᱚ
ᱩᱛᱩ ᱢᱟᱱᱮ ᱱᱮᱛᱟᱨ ᱫᱚ ᱢᱟᱱᱮ ᱵᱚᱨᱥᱟ ᱫᱤᱱ ᱫᱚ ᱵᱤᱨ ᱵᱩᱨᱩ ᱫᱷᱟᱨᱮ ᱨᱮᱱ ᱦᱚᱲ ᱫᱚ ᱩᱛᱩ ᱫᱚ ᱵᱟᱠᱚ ᱠᱚᱢ ᱵᱟᱠᱚ ᱥᱚᱴᱚᱜᱼᱟ ᱟᱨᱠᱤ ᱩᱫ ᱯᱩᱴᱠᱟᱹ ᱫᱚ ᱟᱹᱰᱤ ᱡᱟᱹᱥᱛᱤ ᱠᱚ ᱮᱢᱚᱱᱚᱜ ᱠᱟᱱᱟ ᱜᱚᱝᱠᱮ
ᱠᱚ ᱯᱩᱴᱠᱟᱹ ᱠᱚ ᱧᱟᱢᱚᱜ ᱠᱟᱱ ᱜᱮᱭᱟ ᱠᱚᱥᱮ
ᱦᱩᱸ ᱡᱟᱹᱥᱛᱤ ᱞᱟᱦᱟ ᱛᱮᱫᱚ ᱡᱟᱹᱥᱛᱤ ᱧᱚᱜ ᱠᱚ ᱧᱟᱢᱚᱜ ᱠᱟᱱᱟ ᱚᱸᱰᱮ ᱠᱷᱚᱱ ᱵᱟᱨ ᱯᱮᱫᱤᱱ ᱫᱚ ᱵᱟᱭ ᱥᱤᱛᱩᱝ ᱠᱟᱫᱟ ᱥᱮ ᱵᱟᱭ ᱵᱟᱭ ᱥᱤᱛᱩᱝ ᱫᱚ ᱵᱟᱝ ᱵᱟᱭ ᱫᱟᱜ ᱵᱟᱲᱟᱭ ᱫᱟᱭ ᱥᱮ ᱟᱫᱚ ᱠᱟᱹᱴᱤᱡ ᱠᱚ ᱠᱚᱢ ᱦᱤᱡᱩᱜ ᱠᱟᱱᱟ
ᱦᱮᱸ
ᱟᱯᱮ ᱥᱮᱫ ᱫᱚ ᱪᱮᱫᱞᱮᱠᱟ
ᱟᱞᱮ ᱥᱮᱫ ᱫᱚ ᱜᱚᱢᱠᱮ ᱵᱤᱨ ᱦᱚᱸ ᱥᱩᱨ ᱨᱮᱜᱮ ᱢᱮᱱᱟᱜ ᱛᱟᱞᱮᱭᱟ ᱢᱮᱱᱠᱷᱟᱱ ᱵᱩᱨᱩ ᱫᱚ ᱵᱟᱹᱱᱩᱜ ᱛᱟᱞᱮᱭᱟ। ᱛᱚᱵᱮ ᱜᱚᱝ ᱛᱮ ᱵᱤᱨ ᱡᱟᱸᱦᱟᱸ ᱥᱩᱨ ᱨᱮ ᱢᱮᱱᱟᱜ ᱛᱟᱞᱮᱭᱟ ᱟᱞᱮ ᱵᱤᱨ ᱠᱷᱚᱱ ᱦᱚᱸ ᱡᱷᱚᱛᱚ ᱠᱤᱪᱷᱩ ᱜᱮᱞᱮ ᱧᱟᱢᱟ ᱨᱟᱱ ᱢᱩᱨᱜᱟᱹᱱ ᱛᱮ ᱥᱟᱦᱟᱱ ᱛᱷᱮᱠᱮ ᱛᱟ ᱥᱟᱶᱛᱮ ᱱᱤᱛᱚᱜ ᱢᱟ ᱮᱸ ᱩᱫ ᱯᱩᱴᱠᱟᱹ ᱦᱚᱸᱞᱮ ᱧᱟᱢ ᱫᱟ᱾ ᱟᱨ ᱢᱤᱱᱤᱢᱟᱢ ᱯᱟᱴᱠᱟᱣᱚᱜ ᱢᱟ ᱱᱤᱛᱚᱜ ᱫᱚᱞᱮ ᱧᱟᱢᱮᱫ ᱠᱚᱜᱮᱭᱟ ᱠᱟᱹᱴᱤᱡ ᱨᱮᱦᱚᱸ ᱞᱮ ᱧᱟᱢ ᱮᱫᱟ ᱟᱨᱠᱤ
ᱦᱮᱸ ᱦᱮᱸ
ᱦᱮᱸ ᱯᱟᱴᱠᱟ ᱩᱫ ᱠᱚᱫᱚ ᱢᱤᱫ ᱫᱤᱱ ᱵᱟᱨ ᱫᱤᱱ ᱟᱞᱮ ᱫᱚᱞᱮ ᱡᱚᱢ ᱵᱟᱲᱟ ᱠᱮᱫᱟ ᱟᱨᱠᱤ
ᱚᱻ ᱟᱞᱮᱫᱚ ᱜᱚᱢᱠᱮ ᱰᱮᱞᱤ ᱜᱮᱞᱮ ᱡᱚᱢ ᱮᱫᱟ ᱯᱟᱴᱠᱟ ᱦᱮᱸᱫᱮ ᱯᱟᱴᱠᱟ ᱯᱳᱲ ᱯᱟᱴᱠᱟ ᱫᱚ ᱟᱨᱠᱤ
ᱟᱫᱚ ᱜᱚᱝᱠᱮ ᱱᱤᱡᱮ ᱫᱚ ᱢᱤᱫ ᱵᱤᱛᱟᱹ ᱞᱟᱡ ᱞᱟᱹᱜᱤᱫ ᱛᱮ ᱱᱟᱜᱟᱨ ᱥᱮᱫ ᱠᱟᱹᱴᱤᱡ ᱦᱮᱡ ᱦᱩᱭ ᱠᱟᱱᱟ ᱠᱟᱹᱴᱤᱡ ᱦᱮᱸᱥᱮ ᱚᱞᱚᱜ ᱠᱚ ᱡᱤᱭᱚᱱ ᱮᱠᱷᱚᱱᱳ ᱢᱮᱱᱟᱜ ᱜᱮᱭᱟ ᱟᱣᱨᱤ ᱢᱩᱪᱟᱹᱫᱚᱜ ᱟᱫᱚ ᱚᱱᱟ ᱞᱮᱠᱟᱛᱮ ᱟᱫᱚ ᱟᱞᱮ ᱫᱚ ᱫᱤᱥᱚᱢ ᱠᱚ ᱢᱤᱫ ᱫᱤᱱ ᱵᱟᱫᱽ ᱛᱮᱞᱮ ᱪᱟᱞᱟᱣ ᱞᱮᱱ ᱛᱟᱦᱮ ᱚᱱᱟ ᱞᱟᱹᱜᱤᱫ ᱜᱮ ᱡᱟ ᱡᱚᱢ ᱫᱚ ᱟᱹᱜᱩ ᱦᱩᱭ ᱟᱠᱟᱱᱟ
ᱚ ᱦᱮᱸ ᱛᱚ ᱚᱱᱟ ᱫᱚ ᱱᱤᱦᱟᱹᱛ ᱜᱮ ᱫᱚᱨᱠᱟᱨ
ᱫᱚᱨᱠᱟᱨ ᱜᱮ ᱦᱳᱭ
ᱦᱮᱸ ᱟᱹᱠᱤᱞ ᱜᱮᱭᱟᱱ ᱫᱚ ᱱᱤᱦᱟᱹᱛ ᱜᱮ ᱞᱟᱜᱟᱜ
ᱦᱮᱸ ᱟᱹᱰᱤᱜᱮ ᱫᱚᱨᱠᱟᱨ ᱟᱹᱰᱤᱜᱮ ᱫᱚᱨᱠᱟᱨ ᱟᱹᱠᱤᱞ ᱜᱮᱭᱟᱱ ᱦᱳᱭ ᱵᱟᱠᱷᱟᱱ ᱦᱚᱲ ᱢᱮᱱᱛᱮ ᱦᱚᱲ ᱵᱟᱢ ᱞᱮᱠᱷᱟᱜᱼᱟ ᱥᱮ᱾
ᱵᱟᱝ ᱵᱟᱝ ᱵᱟᱝ
ᱦᱩᱸ ᱟᱫᱚ ᱜᱚᱢᱠᱮ ᱚᱱᱮ ᱡᱟᱦᱟᱸ ᱤᱭᱟᱹ, ᱢᱟᱱᱮ ᱢᱟᱱᱮ ᱳᱫᱽ ᱡᱟᱦᱟᱸ ᱥᱮ ᱯᱷᱩᱴᱠᱟᱹ ᱚᱱᱟ ᱢᱟᱛᱚ ᱚᱛ ᱠᱷᱚᱱᱟᱜ ᱜᱮ ᱛᱟᱦᱮᱱᱟ ᱚᱱᱟ ᱢᱟ ᱪᱮᱫ ᱞᱮᱠᱟ ᱵᱷᱟᱯᱛᱮ ᱦᱩᱭᱩᱜᱼᱟ? ᱢᱟᱱᱮ ᱦᱟᱥᱟ ᱦᱟᱥᱟ ᱠᱷᱚᱱᱟᱜ ᱛᱚ ᱵᱟᱝ ᱦᱩᱭᱩᱜᱼᱟ ᱮᱠ ᱥᱟᱦᱟᱱ ᱯᱟᱛᱲᱟ ᱠᱷᱚᱱᱟᱜ ᱥᱟᱦᱟᱱ ᱠᱷᱚᱱ ᱦᱩᱭᱩᱜ ᱟ ᱥᱮ ᱪᱮᱫ ᱠᱚ
ᱚᱱᱟ ᱫᱚ ᱜᱚᱢᱠᱮ ᱢᱟᱱᱮ ᱥᱟᱨᱡᱚᱢ ᱥᱟᱠᱟᱢ ᱠᱷᱚᱱᱟᱜ ᱜᱮ ᱦᱩᱭᱩᱜᱼᱟ ᱮᱴᱟᱜ ᱥᱟᱠᱟᱢ ᱠᱷᱚᱱᱟᱜ ᱩᱱᱟᱜ ᱫᱚ ᱵᱟᱝ ᱦᱩᱭᱩᱜᱼᱟ᱾ ᱠᱤᱱᱛᱩ ᱥᱟᱨᱡᱚᱢ ᱥᱟᱠᱟᱢ ᱥᱟᱠᱟᱢ ᱡᱩᱫᱤ ᱥᱮᱭᱟᱜ ᱟᱥᱮ ᱚᱛ ᱨᱮ ᱟᱨ ᱡᱚ ᱠᱚ ᱥᱟ ᱠᱟᱢ ᱠᱚ ᱟᱨᱠᱤ ᱚᱱᱟ ᱠᱷᱚᱱᱟᱜ ᱜᱮ ᱯᱟᱛᱠᱟ ᱳᱫᱽ ᱥᱮ ᱡᱟᱦᱟᱱᱟᱜ ᱦᱟᱵᱤᱡᱟᱹᱵᱤ ᱳᱫᱽ ᱠᱚᱫᱚ ᱡᱟᱱᱟᱢᱚᱜᱼᱟ᱾ ᱟᱨ ᱯᱩᱴᱠᱟᱹ ᱠᱷᱟᱡ ᱫᱚ ᱯᱩᱴᱠᱟᱹ ᱫᱚ ᱜᱚᱢᱠᱮ ᱚᱱᱟᱫᱚ ᱪᱮᱫ ᱞᱤᱧ ᱞᱟᱹᱭᱟ ᱥᱟᱠᱟᱢ ᱫᱚ ᱵᱟᱝ ᱚᱱᱟᱫᱚ ᱦᱟᱥᱟ ᱡᱩᱫᱤ ᱚᱱᱠᱟᱱᱟᱜ ᱛᱟᱦᱮᱱᱟ ᱥᱮ, ᱯᱩᱴᱠᱟᱹ ᱫᱚ ᱮᱢᱱᱤ ᱡᱟᱭᱜᱟ ᱨᱮᱦᱚᱸ ᱧᱟᱢᱚᱜ ᱜᱮᱭᱟ ᱟᱨᱠᱤ, ᱢᱟᱱᱮ ᱚᱱᱠᱟ ᱦᱟᱥᱟ ᱠᱷᱟᱡ ᱜᱮ ᱯᱩᱴᱠᱟᱹ ᱫᱚ ᱠᱚ ᱦᱩᱭᱩᱜ ᱜᱮᱭᱟ᱾
ᱟᱪᱪᱷᱟ ᱟᱪᱷᱟ ᱟᱹᱵᱤᱱ ᱴᱷᱮᱱ ᱚᱱᱟ ᱜᱮ ᱢᱤᱫᱴᱟᱝ ᱞᱤᱧ ᱵᱟᱰᱟᱭ ᱧᱟᱢ ᱠᱮᱫᱟ ᱜᱚᱝᱠᱮ ᱵᱚᱞᱛᱮ ᱟᱹᱰᱤ ᱱᱟᱣᱟ ᱠᱟᱛᱷᱟᱞᱤᱧ ᱟᱸᱡᱚᱢ ᱧᱟᱢ ᱠᱮᱫᱟ ᱟᱹᱰᱤ ᱵᱚᱡᱽ, ᱢᱟᱱᱮ ᱪᱮᱫᱟᱜ ᱥᱮ ᱢᱟᱱᱮ ᱥᱟᱵ ᱠᱟᱢ ᱢᱟᱱᱮ ᱥᱟᱠᱟᱢ ᱠᱷᱚᱱᱟᱜ ᱜᱮ ᱟᱹᱞᱤᱧ ᱦᱚᱞᱤᱧ ᱵᱟᱰᱟᱭ ᱛᱟᱦᱮᱸᱫ ᱥᱟᱱᱟᱢᱟᱜ ᱥᱟᱠᱟᱢ ᱠᱷᱚᱱ ᱜᱮ ᱦᱩᱭᱩᱜ ᱛᱟᱦᱮᱫ ᱢᱮᱱᱠᱷᱟᱱ ᱥᱟᱹᱨᱤ ᱥᱟᱨᱡᱚᱢ ᱥᱟᱠᱟᱢ ᱠᱷᱚᱱ ᱦᱩᱭᱩᱜᱼᱟ ᱢᱮᱱᱛᱮ ᱱᱚᱣᱟ ᱫᱚ ᱵᱟᱹᱞᱤᱧ ᱵᱟᱲᱟᱭ ᱛᱟᱦᱮᱸᱫ ᱢᱮᱱᱛᱮ᱾
ᱯᱟᱴᱠᱟ ᱳᱫᱽ ᱫᱚ ᱱᱤᱦᱟᱹᱛ ᱜᱮ ᱜᱚᱢᱠᱮ ᱮᱴᱟᱜ ᱥᱟᱠᱟᱢ ᱠᱷᱚᱱᱟᱜ ᱯᱟᱴᱠᱟ ᱳᱫᱽ ᱫᱚ ᱵᱟᱵᱮᱱ ᱧᱟᱢᱟ᱾
ᱚ ᱟᱪᱸᱪᱷᱟ ᱟᱫᱚ ᱟᱞᱤᱧ ᱫᱚᱞᱤᱧ ᱵᱟᱲᱟᱭᱮᱫ ᱛᱟᱦᱮᱸᱫ ᱳᱫᱽ ᱯᱩᱴ ᱠᱟᱹ ᱠᱚᱢᱟ ᱡᱷᱚᱛᱚ ᱡᱟ ᱜᱩᱞᱟᱝ ᱫᱟᱨᱮ ᱱᱟᱹᱲᱤ ᱠᱚ ᱢᱮᱱᱟᱜᱼᱟ ᱚᱱᱟ ᱥᱟᱠᱟᱢ ᱠᱷᱚᱱᱟᱜ ᱜᱮ ᱟᱨᱹᱠᱤ ᱫᱚ ᱦᱩᱭᱩᱜ ᱛᱟᱦᱮᱸᱫ᱾
ᱦᱮᱸ ᱦᱮᱸ ᱦᱮᱸ ᱟᱨ ᱜᱚᱝᱠᱮ ᱥᱟᱨᱡᱚᱢ ᱥᱟᱠᱟᱢ ᱨᱮᱱᱟᱜ ᱫᱚ ᱟᱹᱰᱤ ᱫᱟᱢ ᱜᱮ, ᱠᱟᱨᱚᱱ ᱫᱚ ᱟᱵᱮᱱ ᱡᱮ ᱦᱟᱹᱠᱩ ᱞᱟᱫ ᱠᱚᱵᱮᱱ ᱡᱚᱢ ᱵᱟᱲᱟ ᱟᱠᱟᱫ ᱠᱚᱣᱟ ᱵᱟᱝ ᱥᱟᱨᱡᱚᱢ ᱥᱟᱠᱟᱢ ᱨᱮ, ᱟᱹᱰᱤ ᱥᱟᱛ ᱟᱞᱟᱫᱟ ᱜᱮ ᱵᱩᱡᱷᱟᱹᱜᱼᱟ ᱵᱟᱝ? ᱡᱤᱞ ᱯᱤᱴᱷᱟᱹ ᱠᱚ, ᱡᱤᱞ ᱯᱤᱴᱷᱟᱹ ᱠᱚ ᱢᱩᱨᱩᱫ ᱥᱟᱠᱟᱢ ᱨᱮ ᱯᱤᱴᱷᱟᱹᱭ ᱵᱮᱱ ᱟᱨ ᱥᱟᱨᱡᱚᱢ ᱥᱟᱠᱟᱢ ᱨᱮ ᱯᱤᱴᱷᱟᱹ
ᱟᱹᱰᱤ ᱥᱚ ᱜᱮ ᱯᱷᱳᱱᱵᱩᱡᱷᱟᱹᱜᱼᱟ ᱦᱮᱸ ᱥᱮ ᱵᱟᱝ? ᱦᱮᱸᱥᱮ ᱢᱟᱱᱮ ᱚᱱᱟ ᱥᱚ ᱛᱮᱜᱮ ᱚᱱᱟ ᱡᱚᱢ ᱵᱩᱡᱷᱟᱹᱣ ᱢᱮᱭᱟ ᱡᱟᱦᱟᱱ ᱡᱤᱱᱤᱥ ᱜᱮ ᱥᱤᱵᱤᱞᱟ ᱟᱨ ᱦᱮᱸ ᱥᱮ ᱵᱟᱝ ᱞᱟᱫ ᱛᱮᱠᱮ ᱦᱮᱸᱥᱮ ᱵᱟᱝ?
ᱦᱮᱸ ᱦᱮᱸ ᱚᱱᱟᱜᱮ ᱟᱨᱠᱤ ᱥᱟᱨᱡᱚᱢ ᱫᱟᱨᱮ ᱠᱷᱚᱱᱟᱜ ᱫᱚ ᱟᱵᱚ ᱫᱚ ᱟᱹᱰᱤ ᱠᱤᱪᱷᱩ ᱜᱮᱵᱚᱱ ᱧᱟᱢᱟ᱾ ᱵᱟᱝ ᱜᱚᱢᱠᱮ?
ᱥᱟᱨᱡᱚᱢ ᱥᱟᱠᱟᱢ ᱛᱮᱠᱚ ᱠᱚ ᱡᱚᱢ ᱛᱟᱦᱮᱸᱫ, ᱦᱮᱸ ᱥᱮ ᱵᱟᱝ? ᱱᱮᱛᱟᱨ ᱢᱟ ᱟᱵᱚ ᱢᱟ ᱥᱟᱨᱡᱚᱢ ᱥᱟᱠᱟᱢ ᱨᱮᱱ ᱦᱳᱭ ᱦᱳᱭ ᱟᱨᱥᱮ ᱨᱟᱱ ᱛᱮᱠᱮᱹ ᱵᱟᱝ ᱟᱨ ᱡᱮᱢᱚᱱ ᱱᱤᱛᱚᱜ ᱥᱟᱠᱟᱢ ᱠᱚᱫᱚ ᱢᱟᱱᱮ ᱟᱵᱚᱨᱮᱱ ᱦᱮᱸ ᱦᱮᱸ ᱚᱱᱟ ᱦᱚᱸᱞᱤᱧ ᱧᱮᱞ ᱟᱠᱟᱫᱟ ᱚᱱᱟ ᱦᱚᱸᱛᱚ ᱥᱟᱨᱡᱚᱢ ᱠᱷᱚᱱᱟᱜ ᱜᱮ ᱛᱟᱦᱮᱱᱟ ᱥᱮ?
ᱦᱮᱸ ᱦᱮᱸ ᱦᱮᱸ ᱟᱫᱚ ᱞᱮᱠᱤᱱ ᱛᱚᱵᱩ ᱨᱮ ᱦᱚᱸ ᱟᱵᱚ ᱥᱟᱱᱛᱟᱲ ᱩᱱᱟᱹᱜ ᱫᱚ ᱵᱟᱵᱚᱱ ᱢᱟᱱᱮ ᱵᱟᱵᱚᱱ ᱵᱩᱡ ᱟᱮ ᱟᱥᱠᱮ ᱫᱟᱨᱮᱹ ᱵᱤᱨ ᱯᱟᱞᱟ ᱠᱚ ᱫᱟᱨᱮ ᱠᱚᱵᱚᱱ ᱢᱟᱜ ᱩᱡᱟᱹᱲ ᱜᱤᱰᱤ ᱠᱟᱜ ᱠᱟᱱᱟ᱾
ᱦᱳᱭ ᱚᱱᱟ ᱫᱚ ᱟᱵᱚ ᱠᱚᱜᱮ ᱵᱚᱱ ᱡᱟᱦᱟᱸ ᱛᱤᱥ ᱟᱵᱚᱣᱟᱜ ᱚᱥᱩᱵᱤᱫᱷᱟ ᱥᱮ ᱮᱴᱠᱮᱴᱚᱲᱮ ᱦᱩᱭᱩᱜᱼᱟ᱾ ᱦᱮᱸ ᱥᱮ ᱵᱟᱝ ᱟᱵᱚ ᱢᱟ ᱫᱟᱨᱮ ᱢᱟ ᱥᱟᱨᱡᱚᱢ ᱫᱟᱨᱮ ᱫᱚᱢᱮ ᱵᱚᱱ ᱢᱟᱜ ᱮᱫᱟ᱾ ᱚᱱᱟ ᱚᱱᱩᱯᱟᱛ ᱛᱮ ᱫᱟᱨᱮ ᱛᱚ ᱵᱟᱝᱵᱚᱱ ᱨᱚᱦᱚᱭ ᱫᱟ ᱥᱮ, ᱦᱸᱩᱢ ᱥᱮ ᱵᱟᱝ?
ᱡᱩᱫᱤ ᱵᱚ ᱢᱟᱜ ᱠᱮᱭᱟ ᱴᱷᱤᱠ ᱜᱮ ᱡᱩᱫᱤ ᱵᱚᱱ ᱨᱚᱦᱚ ᱤᱫᱤ ᱠᱮᱭᱟ ᱥᱮ ᱛᱟᱦᱚᱞᱮ ᱠᱷᱟᱱ ᱫᱚ ᱴᱷᱤᱠ ᱜᱮ ᱛᱟᱦᱮᱸ ᱠᱚᱜᱼᱟ᱾
ᱥᱟᱶᱟᱛᱟᱵᱚ ᱡᱩᱫᱤᱠᱮᱭᱟᱹ
ᱦᱮᱸ ᱦᱮᱸ ᱦᱮᱸ ᱥᱩᱫᱷᱩ ᱵᱚᱱ ᱩᱡᱟᱹᱲ ᱤᱫᱤᱭᱮᱫᱟ ᱚᱱᱠᱟ ᱢᱟ ᱱᱟᱹᱭ ᱨᱮᱱᱟᱜ ᱦᱚᱸ ᱱᱟᱹᱭ ᱵᱟᱹᱞᱤ ᱦᱚᱸ ᱪᱟᱵᱟᱜ ᱫᱚ ᱜᱚᱝᱠᱮ᱾
ᱦᱩᱸ ᱦᱩᱸ ᱦᱩᱸ ᱦᱩᱸ ᱟᱪᱪᱷᱟ ᱜᱚᱝᱠᱮ ᱛᱟᱦᱚᱞᱮ ᱥᱟᱨᱡᱚᱢ ᱥᱟᱠᱟᱢ ᱠᱷᱚᱱ ᱢᱟᱛᱚ ᱟᱵᱚ ᱯᱟᱹᱦᱤᱞ ᱦᱟᱯᱲᱟᱢ ᱠᱚ ᱦᱚᱸ ᱛᱚ ᱵᱷᱟᱱᱰᱟᱱ ᱵᱟᱯᱞᱟ ᱠᱚᱨᱮ ᱛᱚ ᱚᱱᱮ ᱵᱚᱸᱜᱟ ᱵᱩᱨᱩ ᱦᱤᱥᱟᱹᱵ ᱛᱮ ᱦᱚᱸᱠᱚ ᱠᱟᱹᱢᱤ ᱠᱟᱫᱟ ᱥᱮ
ᱚᱵᱚᱥᱥᱳᱭ ᱚᱵᱚᱥᱥᱳᱭ ᱥᱟᱨᱡᱚᱢ ᱥᱟᱠᱟᱢ ᱪᱷᱟᱲᱟ ᱜᱟᱱ ᱜᱮ ᱵᱟᱝ ᱜᱟᱱᱚᱜᱼᱟ ᱜᱚᱢᱠᱮ
ᱵᱟᱝ ᱟᱫᱚ ᱢᱟ ᱥᱟᱨᱡᱚᱢ ᱥᱟᱠᱟᱢ ᱢᱟ ᱱᱤᱛᱚᱜ ᱢᱟ ᱟᱵᱚᱨᱮᱱ ᱢᱟᱱᱮ ᱱᱟᱦᱟᱜ ᱡᱩᱜᱽ ᱨᱮᱱᱜᱮ ᱠᱩᱲᱤ ᱦᱚᱯᱚᱱ ᱠᱚᱫᱚ ᱢᱟᱱᱮ ᱨᱚᱜ ᱥᱮ ᱨᱚᱜ ᱥᱮ ᱢᱟᱱᱮ ᱯᱷᱩᱨᱩᱜ ᱵᱮᱱᱟᱣ ᱠᱟᱫᱚ ᱠᱚ ᱦᱤᱲᱤᱧ ᱪᱟᱵᱟᱭᱮᱫᱟ
ᱦᱮᱸ ᱦᱤᱲᱤᱧ ᱪᱟᱵᱟ ᱜᱮ ᱵᱚᱴᱷᱮᱱ ᱱᱮᱛᱟᱨ ᱫᱚ ᱰᱤᱡᱤᱴᱮᱞ ᱟᱵᱚᱨᱮᱱ ᱟᱲᱮᱹ ᱦᱚᱨ ᱛᱟᱠᱚ ᱟᱨᱠᱤ ᱵᱟᱞ ᱥᱤᱨᱤᱭᱟᱞ ᱧᱮᱞ ᱢᱮᱛᱟᱢ ᱢᱮ ᱜᱚᱢᱠᱮ ᱥᱤᱨᱤᱭᱟᱞ ᱧᱮᱞ ᱞᱮᱠᱷᱟᱱ ᱟᱠᱟᱴᱟᱜ ᱛᱤᱱᱟᱹᱜ ᱯᱟᱴ ᱪᱟᱞᱟᱜ ᱠᱟᱱᱟ ᱡᱷᱚᱛᱚ ᱜᱮ ᱠᱚ ᱞᱟᱹᱭᱟᱢᱟ
ᱥᱟᱶᱛᱮᱢ ᱟᱹᱨᱩᱼᱯᱷᱮᱨᱟᱜ ᱠᱟᱱᱟ ᱵᱟᱢ ᱟᱨᱩᱼᱯᱷᱮᱨᱟᱜ ᱠᱟᱱᱟ ᱥᱮ
ᱦᱮᱸ ᱦᱮᱸ ᱦᱮᱸ ᱦᱮᱸ
ᱦᱮᱸ ᱫᱟ ᱡᱮᱢᱚᱱ ᱟᱫᱚ ᱥᱮᱨᱣᱟ ᱨᱮᱱᱟᱜ ᱡᱤᱱᱤᱥ ᱜᱮ ᱟᱵᱚ ᱟᱵᱚ ᱛᱮᱜᱮ ᱵᱚᱱ ᱟᱫ ᱮᱫ ᱛᱟᱵᱚᱱᱟ ᱦᱮᱸ ᱥᱮ ᱵᱟᱝ
ᱦᱢ
ᱟᱫᱚ ᱟᱵᱚᱨᱮᱱ ᱯᱚᱝ-ᱯᱚᱝᱲᱟ ᱠᱚᱠᱚ ᱪᱮᱫ ᱠᱚ ᱞᱟᱹᱭᱟ ᱞᱟᱹᱭᱦᱟ ᱠᱚ ᱦᱚᱸᱜᱼᱚᱭ ᱱᱚᱜᱼᱚ ᱱᱚᱝᱠᱟ ᱠᱚ ᱛᱟᱦᱮᱸᱫ ᱠᱟᱱᱟ ᱥᱮ ᱱᱤᱝᱠᱟᱹ ᱚᱱᱟ ᱜᱮᱛᱟ ᱠᱚ ᱦᱮᱸ ᱥᱮ ᱵᱟᱝ
ᱦᱮᱸ ᱠᱤᱪᱷᱩ ᱫᱤᱱ ᱯᱚᱨᱮ ᱫᱚ ᱟᱵᱚ ᱯᱚᱨᱮ ᱟᱵᱚ ᱯᱚᱨᱮ ᱥᱴᱮᱹᱡ ᱠᱷᱚᱱᱟᱜ ᱫᱚ ᱟᱫᱚ ᱪᱮᱫ ᱯᱷᱩᱲᱩᱜ ᱵᱟᱫ ᱠᱟᱛᱮ ᱚᱱᱮ ᱯᱞᱟᱥᱴᱤᱠ ᱠᱷᱟᱞᱟᱜ ᱠᱚ ᱳᱱᱰᱳᱠ ᱠᱟᱱᱟ ᱚᱱᱟ ᱠᱚᱨᱮ ᱜᱮ ᱠᱚ ᱯᱩᱡᱟᱹ ᱯᱟᱥᱟᱭᱟ ᱟᱫᱚ ᱪᱤᱠᱟᱹᱭᱟᱠᱚ
ᱦᱳᱭ ᱱᱮᱛᱟᱨ ᱚᱢ ᱵᱟᱯᱞᱟ ᱚᱲᱟᱜ ᱠᱚᱨᱮ ᱢᱟ ᱤᱭᱟᱹ ᱛᱷᱟᱨᱢᱚᱠᱚᱞ ᱠᱚ ᱵᱮᱵᱚᱦᱟᱨ ᱮᱫᱟ ᱥᱮ
ᱦᱮᱸ ᱦᱮᱸᱮ
ᱦᱩᱸ ᱦᱩᱸ ᱦᱢ ᱦᱮᱸ ᱥᱮ ᱵᱟᱝ
ᱦᱢ ᱦᱢ
ᱦᱢ ᱜᱚᱢᱠᱮ ᱛᱟᱦᱚᱞᱮ ᱡᱟᱦᱟᱸ ᱚᱱᱮ ᱵᱟᱯᱞᱟ ᱠᱚ ᱥᱮ ᱵᱷᱟᱸᱰᱟᱱ ᱠᱚ ᱦᱩᱭᱩᱜ ᱜᱮᱛᱟᱯᱮᱭᱟ ᱥᱮ ᱢᱟᱱᱮ ᱟᱯᱮ ᱚᱱᱛᱮ ᱫᱚ ᱢᱟᱱᱮ ᱡᱟᱦᱟᱸᱴᱟᱜ ᱵᱟᱯᱞᱟ ᱟᱨᱠᱤ ᱢᱟᱱᱮ ᱢᱤᱫᱴᱟᱝ ᱥᱟᱨ ᱥᱟᱹᱜᱩᱱ ᱚᱠᱟᱞᱮᱠᱟ ᱟᱯᱮ ᱚᱱᱛᱮᱱᱟᱜ ᱠᱟᱹᱴᱤᱡ ᱟᱸᱡᱚᱢ ᱥᱟᱹᱱᱟᱧ ᱠᱟᱱᱟ
ᱦᱮᱸ
ᱦᱮᱸ
ᱚᱱ ᱵᱟᱯᱞᱟᱚᱛᱷ ᱧᱮᱞ ᱧᱮᱯᱮᱞ ᱦᱩᱭᱩᱜᱼᱟᱯ ᱚ ᱡᱮᱢᱚᱱ ᱠᱚ ᱫᱚ ᱢᱟᱱᱮᱰᱮᱰᱮ ᱪᱮᱫᱠᱟ ᱡᱚᱛᱚ ᱫᱤᱥᱚᱢ ᱛᱮ ᱵᱟᱝ ᱥᱢᱟᱝ ᱛᱟᱵᱚᱱᱟ ᱼᱟ ᱞᱟᱦᱟ ᱪᱟᱜᱼᱟ ᱚᱱᱠᱟ ᱟᱨᱠᱤ ᱛᱟᱨᱯᱯ ᱦᱩᱭᱩᱜᱼᱟ ᱵᱟᱯᱞᱟ ᱦᱩᱭᱩᱜᱼᱟ ᱵᱟᱯᱞᱟ ᱨᱮ ᱛᱚ ᱧ ᱧᱮᱞ ᱟᱠᱟᱫ ᱜᱮᱭᱟ ᱱᱤᱥᱪᱚᱭ ᱟᱨ ᱟᱹᱞᱤᱧ ᱦᱚᱸ ᱫᱚᱢᱮ ᱵᱷᱤᱛᱤᱨ ᱨᱮ ᱮᱠᱴᱟ ᱵᱟᱹᱞᱤᱧ ᱵᱚᱞᱚ ᱟᱠᱟᱱᱟ ᱢᱟᱱᱮ ᱠᱷᱩᱪᱨᱟᱹ ᱢᱟᱪᱚᱴ ᱠᱚ ᱡᱮ ᱟᱨ ᱡᱟᱦᱟᱸᱛᱮ ᱢᱮᱱᱟᱜ ᱛᱟᱵᱚᱱᱟ ᱞᱮᱱᱫᱮᱱ ᱠᱚ ᱟᱨᱠᱤ ᱚᱱᱟ ᱠᱚᱫᱚ ᱱᱤᱡᱮ ᱥᱚᱵᱽ ᱩᱱᱟᱹᱜ ᱫᱚ ᱛᱟᱦᱮᱸ ᱫᱚ ᱵᱟᱝ ᱦᱳᱭ ᱦ ᱠᱟᱱᱟ ᱟᱨ ᱱᱤᱛᱚᱜ ᱯᱷᱩᱨᱛᱤ ᱵᱟᱲᱟ ᱦᱩᱭᱩᱜᱼᱟ ᱟᱨᱠᱤ᱾
ᱠᱟᱛᱷᱟ ᱞᱤᱧ ᱨᱮᱡᱤ ᱵᱮᱤᱱᱟ, ᱟᱨᱠᱤ ᱡᱟᱦᱟᱸ ᱵ ᱟᱵᱚ᱾ ᱥᱟᱨ ᱥᱟᱹᱜᱩᱱ ᱵᱟᱯᱟᱨ ᱨᱮ ᱡᱟᱦᱟᱸ ᱢᱤᱫᱴᱟᱝ ᱠᱟᱛᱷᱟ ᱫᱚ ᱢᱮᱱᱟᱜᱼᱟ ᱵᱟᱨᱮ ᱤᱛᱟᱹᱟᱹᱜ ᱠᱟᱛᱷᱟᱴᱟᱜ ᱚᱱᱟ ᱵᱟᱨᱮ ᱤᱛᱟᱹ ᱫᱚ ᱟᱯᱮ ᱥᱮᱫ ᱫᱚ ᱛᱤᱱᱟᱹᱜ ᱜᱚᱴᱟᱝ ᱯᱮ ᱮᱢ ᱠᱚ ᱛᱟᱦᱮᱸ?
ᱟ ᱫᱚ ᱴᱯᱭᱟ
ᱚ ᱟᱞᱮ ᱦᱚᱸ ᱱᱚᱛᱮ ᱫᱚ ᱢᱤᱫᱴᱟᱝ ᱜᱮᱠᱚ ᱮᱢ ᱠᱮᱭᱟ, ᱢᱮᱱᱠᱷᱟᱱ ᱟᱞᱮ ᱠᱷᱚᱱ ᱠᱟᱹᱴᱤᱡ ᱡᱟᱦᱟᱸ ᱥᱟᱺᱜᱤᱧ ᱜᱮᱭᱟ, ᱢᱟᱱᱮ ᱯᱟᱴᱟᱵᱤᱸᱫᱟᱹ ᱥᱩᱨ ᱚᱱᱛᱮ ᱫᱚ ᱠᱤᱱᱛᱩ ᱵᱟᱨᱭᱟ ᱠᱚ ᱮᱢᱟ ᱠᱚᱣᱟ᱾
ᱦ
ᱢᱟᱱᱮ ᱵᱟᱨᱮ ᱤᱛᱟᱹ ᱫᱚ ᱢᱮᱱᱠᱷᱟᱱ ᱵᱟᱨᱭᱟ ᱞᱟᱜᱟᱜᱼᱟ ᱟᱪᱪᱷᱟ ᱟᱪᱪᱷᱟ᱾
ᱦᱚᱸ ᱜᱟᱱᱚᱜᱼᱟ ᱱᱚᱛᱮ ᱯᱩᱨᱩᱞᱤᱭᱟᱹ ᱥᱮᱚᱱ ᱡᱤᱱᱤ ᱵᱟᱨᱭᱟ ᱠᱚ ᱮᱢ ᱠᱚᱣᱟ ᱢᱟᱱᱮᱟᱨᱭᱟ ᱞᱟᱜᱟᱜᱼᱟ ᱮᱢ ᱦᱚᱸᱠᱚ ᱮᱢ ᱠᱚᱣᱟ ᱠᱚ ᱵᱟᱨᱮᱭᱟ ᱤᱭᱟᱹ ᱜᱚᱢᱠᱮ ᱡᱟᱦᱟᱸ ᱪᱟᱹᱰᱤ ᱢᱮᱨᱚᱢ ᱵᱟᱵᱚᱱ ᱤᱫᱤᱭᱟ ᱵᱟᱹᱨ ᱢᱮᱚᱢ ᱵᱟᱵᱚᱱ ᱤᱫᱤᱭᱟ ᱢᱮᱨᱚᱢ ᱮᱴᱟᱜ ᱥᱮᱫ ᱫᱚ ᱵᱟᱨᱭᱟ ᱠᱚ ᱞᱟᱜᱟᱜᱼᱟ